ᱦᱮᱸ ᱜᱚᱝᱠᱮ ᱨᱚᱲ ᱟᱸᱡᱚᱢ ᱧᱟᱢᱚᱜ ᱠᱟᱱᱟ?
ᱜᱚᱝᱠᱮ,
ᱟᱪᱪᱷᱟ ᱜᱚᱝᱠᱮ ᱛᱟᱦᱚᱞᱮ ᱟᱠᱟᱞ ᱞᱮᱠᱟ ᱢᱮᱱᱟᱜ ᱢᱮᱭᱟ?
ᱜᱚᱝᱠᱮ ᱤᱧ ᱫᱚ ᱱᱟᱯᱟᱭ ᱵᱟᱲᱟ ᱜᱮ᱾
ᱟᱪᱪᱷᱟ ᱟᱪᱪᱷᱟ ᱱᱟᱯᱟᱭ ᱠᱷᱟᱱ ᱜᱮ ᱱᱟᱯᱟᱭ᱾ ᱛᱟᱦᱚᱞᱮ ᱜᱚᱢᱠᱮ ᱚᱱᱛᱮ ᱫᱚ ᱛᱮᱦᱮᱧ ᱫᱚ ᱫᱟᱜ ᱵᱟᱲᱟᱭᱮᱫᱟᱭ ᱥᱮ ᱵᱟᱝ ᱟᱯᱮ ᱥᱮᱫ ᱫᱚ?
ᱟᱨ ᱜᱚᱝᱠᱮ ᱱᱤᱛᱜᱮ ᱡᱷᱤᱯᱤᱨ ᱡᱟᱹᱲᱤ ᱢᱟ ᱟᱨᱟᱢᱵᱚ ᱞᱮᱫᱼᱟᱭ ᱯᱷᱟᱸᱠᱟ ᱧᱚᱜ ᱠᱟᱜ-ᱟᱭ ᱱᱤᱛ ᱫᱚ᱾ ᱜᱚᱝᱠᱮ
ᱟᱞᱮ ᱱᱚᱱᱛᱮ ᱫᱚ ᱠᱟᱹᱴᱤᱡ ᱮᱱᱟᱝ ᱨᱚᱰᱚᱨᱚᱰᱚᱜ ᱡᱚᱨᱚ ᱵᱟᱲᱟ ᱠᱮᱫᱟᱭ ᱟᱫᱚ ᱱᱤᱛᱚᱜ ᱫᱚ ᱠᱟᱹᱴᱤᱡ ᱯᱷᱟᱸᱠᱟᱭ ᱧᱚᱜ ᱠᱟᱫᱟ ᱱᱤᱛᱚᱜ ᱫᱚ ᱟᱹᱣᱨᱤ ᱡᱚᱨᱚ ᱭᱟ᱾ ᱛᱟᱦᱚᱞᱮ ᱜᱚᱝᱠᱮ ᱚᱲᱟᱜ ᱦᱚᱲ ᱠᱚᱫᱚ ᱱᱤᱭᱟᱹ ᱜᱷᱟᱹᱲᱤᱡ ᱫᱚ ᱱᱟᱯᱟᱭ ᱵᱟᱲᱟᱜ ᱜᱮ?
ᱦᱩᱸ ᱱᱤᱛᱚᱜ ᱫᱚ ᱱᱟᱯᱟᱭ ᱵᱟᱲᱟ ᱜᱮ᱾ ᱜᱚᱢᱠᱮ ᱛᱚᱵᱮ ᱚᱲᱟᱜ ᱦᱚᱲ ᱠᱚᱫᱚ ᱚᱠᱟᱞᱮᱠᱟ?
ᱦᱚᱸ ᱱᱤᱭᱟᱹ ᱜᱷᱟᱹᱲᱤ ᱫᱚ ᱤᱭᱟᱹ ᱡᱷᱚᱛᱚ ᱜᱮᱞᱮ ᱱᱟᱯᱟᱭ ᱵᱟᱲᱟ ᱜᱮᱭᱟ᱾ ᱟᱪᱪᱷᱟ ᱜᱚᱢᱠᱮᱧ ᱞᱟᱹᱭᱮᱫ ᱛᱟᱦᱮᱸᱱᱟ ᱡᱮ ᱢᱤᱫᱴᱟᱝ ᱥᱟᱛᱟᱢ ᱦᱮᱸ ᱟᱸᱡᱚᱢᱚᱜ ᱠᱟᱱᱟ᱾ ᱦᱮᱸ ᱜᱚᱢᱠᱮ ᱞᱟᱹᱭᱫᱟᱹᱧ ᱟᱸᱡᱚᱢ ᱧᱟᱢ ᱫᱟᱢ? ᱞᱟᱹᱭ ᱫᱟᱹᱧ ᱢᱤᱫᱴᱟᱝ ᱥᱟᱛᱟᱢ ᱞᱟᱹᱭ ᱛᱟᱞᱟᱝ ᱢᱮᱥᱮ᱾ ᱦᱮᱸ ᱢᱤᱫᱴᱟᱝ ᱜᱚᱝᱠᱮ ᱡᱩᱫᱤ ᱢᱤᱫᱴᱟᱝ ᱥᱟᱛᱟᱢ ᱟᱛᱮᱞᱟᱝ ᱜᱟᱞᱢᱟᱨᱟᱣ ᱞᱮᱠᱷᱟᱱ ᱟᱹᱰᱤ ᱜᱮ ᱱᱟᱯᱟᱭ ᱠᱚᱜ ᱫᱚ᱾
ᱟᱪᱪᱷᱟ ᱜᱚᱝᱠᱮ᱾ ᱜᱚᱝᱠᱮ ᱛᱚᱵᱮ ᱛᱮᱦᱮᱧ ᱫᱚ ᱥᱚᱦᱚᱨᱟᱭ ᱤᱫᱤ ᱠᱟ ᱠᱟᱛᱮᱫ ᱱᱟᱥᱮᱱᱟᱜ ᱞᱟᱝ ᱜᱟᱞᱚᱪ ᱞᱮᱠᱷᱟᱱ ᱱᱟᱯᱟᱭ ᱠᱚᱜ-ᱟ᱾
ᱟᱪᱪᱷᱟ ᱦᱮᱸ ᱟᱹᱰᱤ ᱦᱚᱸ ᱱᱟᱯᱟᱭ ᱥᱚᱨᱦᱟᱭ
ᱵᱟᱨᱮᱛᱮ ᱟᱪᱪᱷᱟ ᱜᱚᱢᱠᱮ ᱛᱟᱦᱚᱞᱮ ᱟᱯᱮ ᱥᱮᱫ ᱫᱚ ᱥᱚᱨᱚᱦᱟᱭ ᱫᱚ ᱚᱠᱟ ᱞᱮᱠᱟ ᱠᱚ ᱢᱟᱱᱟᱣᱟ?
ᱜᱚᱢᱠᱮ ᱟᱞᱮᱥᱮᱫ ᱫᱚ ᱥᱚᱦᱚᱨᱟᱭ ᱢᱟ ᱟᱵᱚ ᱥᱟᱱᱛᱟᱲ ᱥᱚᱢᱟᱡᱽ ᱨᱮᱱᱟᱜ ᱢᱟ ᱡᱚᱛᱚ ᱠᱷᱚᱱ ᱢᱟᱨᱟᱝ ᱯᱚᱨᱚᱵᱽ ᱠᱟᱱᱟ᱾ ᱟᱨ ᱥᱚᱨᱦᱟᱭ ᱯᱚᱨᱚᱵᱽ ᱫᱚ ᱟᱹᱰᱤ ᱨᱟᱹᱥᱠᱟᱹ ᱟᱛᱮᱫ ᱜᱮ ᱠᱟᱴᱟᱜ-ᱟ᱾ ᱜᱚᱢᱠᱮ ᱟᱞᱮ ᱚᱱᱛᱮ ᱫᱚ ᱚᱠᱟᱞᱮᱠᱟ?
ᱟᱞᱮ ᱥᱮᱫ ᱦᱚᱸ ᱜᱚᱢᱠᱮ ᱚᱱᱠᱟ ᱥᱚᱦᱨᱟᱭ ᱫᱚ ᱟᱹᱰᱤ ᱡᱟᱸᱠ ᱡᱚᱢᱚᱠ ᱧᱚᱜ ᱜᱮᱞᱮ ᱠᱚᱨᱟᱣᱟ᱾ ᱵᱟᱝ ᱟᱪᱪᱷᱟ ᱜᱚᱝᱢᱮ ᱠᱟᱛ ᱫᱚ ᱛᱤᱥ ᱚᱠᱟ ᱥᱚᱢᱚᱭ ᱯᱮ ᱥᱚᱦᱨᱟᱭᱚᱜ-ᱟ?
ᱜᱚᱢᱠᱮ ᱟᱞᱮ ᱫᱚ ᱥᱚᱨᱦᱟᱭ ᱵᱚᱸᱜᱟ ᱞᱟᱹᱭ ᱞᱮᱠᱷᱟᱱ ᱫᱚ ᱡᱟᱦᱟᱸ ᱟᱵᱚ ᱥᱟᱱᱛᱟᱲ ᱥᱚᱢᱟᱡ ᱨᱮ ᱪᱚᱞ ᱦᱤᱡᱩᱜ ᱠᱟᱱ ᱥᱚᱦᱚᱨᱟᱭ ᱪᱟᱸᱫᱳ ᱥᱮ ᱱᱚᱣᱟ ᱤᱭᱟᱹ ᱫᱩᱨᱜᱟᱹ ᱯᱩᱡᱟᱹ ᱚᱠᱛᱚ ᱨᱮ ᱡᱟᱦᱟᱸ ᱴᱟᱜ ᱫᱚ ᱚᱱᱟ ᱥᱚᱢᱚᱭ ᱜᱮᱞᱮ ᱥᱚᱦᱨᱟᱭᱚᱜ-ᱟ᱾
ᱟᱪᱪᱷᱟᱸ ᱟᱹᱰᱤ ᱱᱟᱯᱟᱭ ᱠᱟᱛᱷᱟ ᱜᱚᱝᱠᱮ ᱥᱚᱨᱚᱨᱟᱭ ᱱᱮᱛᱟᱨ ᱢᱟ ᱟᱵᱚ ᱥᱟᱱᱛᱟᱲ ᱦᱚᱲ ᱦᱚᱯᱚᱱ ᱠᱚ ᱥᱚᱨᱦᱟᱭ ᱢᱟᱱᱮ ᱤᱭᱟᱹ ᱯᱮ ᱫᱤᱱ ᱨᱮᱜᱮ ᱥᱚᱨᱦᱟᱭ ᱵᱚᱱ ᱪᱟᱵᱟᱭᱮᱫᱟ ᱢᱚᱬᱮ ᱫᱤᱱ ᱨᱮ ᱵᱟᱝ ᱵᱚᱱ ᱥᱚᱨᱦᱟᱭᱚᱜ ᱠᱟᱱᱟ ᱟᱯᱮ ᱥᱮᱫ ᱥᱮᱫᱟᱭ ᱞᱮᱠᱟᱜᱮ ᱢᱚᱬᱮ ᱦᱮᱸ ᱢᱚᱬᱮ ᱢᱟᱦᱟ ᱜᱮᱯᱮ ᱥᱟᱨᱤ ᱥᱚᱨᱦᱚᱨᱟᱭᱚᱜ ᱠᱟᱱᱟ᱾
ᱜᱚᱢᱠᱮ ᱠᱟᱛᱷᱟ ᱨᱮ ᱟᱸᱡᱚᱢ ᱟᱠᱟᱱᱟ ᱥᱚᱨᱦᱟᱭ ᱢᱟ ᱢᱚᱬᱮ ᱫᱤᱱ ᱨᱮᱱᱟᱜ ᱠᱟᱱᱟ ᱢᱮᱱᱠᱷᱟᱱ ᱟᱞᱮ ᱚᱱᱛᱮ ᱫᱚ ᱱᱚᱣᱟ ᱱᱟᱦᱟᱸᱜ ᱡᱩᱜᱽ ᱨᱮᱱᱟᱜ ᱧᱮᱞ ᱠᱟᱛᱮᱫ ᱜᱮ ᱯᱮ ᱫᱤᱱ ᱜᱮᱞᱮ ᱥᱚᱦᱚᱨᱟᱭᱚᱜ ᱠᱟᱱᱟ᱾ ᱜᱚᱝᱠᱮ ᱟᱯᱮ ᱚᱱᱛᱮᱫ ᱫᱚ ᱛᱚᱵᱮ ᱚᱠᱟ ᱞᱮᱠᱟ ᱯᱮ ᱫᱤᱱ? ᱥᱮ ᱢᱚᱬᱮ ᱫᱤᱱ
ᱚᱱᱮᱢ ᱢᱮᱱ ᱠᱮᱫ ᱪᱮᱫ ᱞᱮᱠᱟ ᱜᱚᱢᱠᱮ ᱢᱟᱹᱱᱢᱤ ᱠᱚᱛᱚ ᱢᱟᱹᱱᱢᱤ ᱠᱚ ᱱᱚᱝᱠᱟ ᱠᱟᱹᱢᱤ ᱵᱟᱹᱲᱛᱤ ᱠᱟᱱ ᱛᱟᱵᱚᱱᱟ ᱚᱠᱛᱚ ᱜᱮ ᱵᱟᱝ ᱵᱚᱱ ᱧᱟᱢ ᱮᱫᱟ᱾ ᱟᱫᱚ ᱚᱱᱮ ᱯᱮ ᱫᱤᱱ ᱜᱮ ᱟᱞᱮ ᱥᱮᱫ ᱦᱚᱸ ᱱᱮᱛᱟᱨ ᱫᱚ ᱜᱚᱴᱟ ᱜᱮ ᱟᱪᱪᱷᱟ ᱤᱧ ᱜᱚᱢᱠᱮ ᱟᱯᱮ ᱥᱮᱫ ᱚᱱᱟ ᱥᱚᱨᱦᱟᱭ ᱨᱮᱫᱚ ᱛᱟᱦᱚᱞᱮ ᱪᱮᱫ ᱠᱚᱫᱚ ᱯᱤᱴᱷᱟᱹᱭᱟ?
ᱜᱚᱢᱠᱮ ᱟᱞᱮ ᱱᱚᱛᱮ ᱫᱚ ᱥᱚᱦᱚᱨᱟᱭ ᱨᱮᱫᱚ ᱥᱩᱠᱨᱤ ᱡᱤᱞ ᱯᱤᱴᱷᱟᱹ ᱟᱨ ᱥᱩᱠᱨᱤ ᱡᱤᱞ ᱯᱤᱴᱷᱟᱹ ᱡᱟᱦᱟᱸᱭ ᱠᱚ ᱵᱟᱠᱚ ᱡᱚᱢ ᱠᱷᱟᱱ ᱫᱚ ᱩᱱᱠᱩ ᱫᱚ ᱚᱲᱟᱜ ᱠᱚᱨᱮ ᱫᱚ ᱥᱤᱢ ᱡᱤᱞ ᱜᱚᱝᱠᱮ ᱟᱯᱮ ᱚᱱᱛᱮ ᱫᱚ ᱚᱠᱟ ᱞᱮᱠᱟ?
ᱜᱚᱝᱠᱮ ᱚᱱᱠᱟᱜᱮ ᱡᱮ ᱡᱮᱢᱚᱱ ᱠᱚ ᱚᱠᱟ ᱞᱮᱠᱟ ᱠᱩᱲᱟᱹ ᱟᱠᱚ ᱥᱤᱢ ᱡᱤᱞ ᱠᱚ ᱥᱩᱠᱨᱤ ᱡᱤᱞ ᱠᱚ ᱛᱟᱨᱯᱚᱨᱮ ᱥᱩᱱᱩᱢ ᱯᱤᱴᱷᱟᱹ ᱠᱚᱠᱚ ᱮᱢᱟᱱ ᱚᱱᱠᱟ ᱟᱭᱢᱟ ᱞᱮᱠᱟ ᱱᱟᱜ ᱟᱨᱠᱤ ᱡᱚᱢ ᱡᱤᱱᱤᱥ ᱠᱚᱠᱚ ᱵᱮᱱᱟᱣᱟ᱾ ᱟᱪᱪᱷᱟ ᱜᱚᱝᱠᱮ ᱥᱚᱦᱚᱨᱟᱭ ᱨᱮᱢᱟ ᱠᱚ ᱢᱮᱱᱟ ᱡᱮ ᱦᱚᱯᱚᱱᱮᱨᱟ ᱢᱤᱥᱨᱟ ᱫᱟᱹᱭ ᱛᱟᱠᱚ ᱫᱤᱫᱤ ᱛᱟᱨᱯᱚᱨᱮ ᱦᱟᱛᱚᱢ ᱛᱟᱠᱚ ᱠᱚ ᱱᱮᱣᱛᱟ ᱟᱹᱜᱩ ᱠᱚᱣᱟ ᱾ ᱟᱫᱚ ᱜᱚᱝᱠᱮ ᱛᱟᱦᱚᱞᱮ ᱟᱯᱮ ᱥᱮᱫ ᱫᱚ ᱱᱚᱣᱟ ᱫᱚ
ᱜ ᱜᱚᱝᱠᱮ ᱟᱯᱮ ᱥᱮᱫ ᱟᱞᱮ ᱥᱮᱫ ᱦᱚᱸ ᱫᱟᱹᱭ ᱠᱚ ᱦᱟᱛᱚᱢ ᱠᱚ ᱢᱟᱢᱚ ᱠᱚᱦᱚᱸ ᱠᱚ ᱱᱮᱣᱛᱟ ᱠᱚᱜᱮᱭᱟ ᱾ ᱜᱚᱝᱠᱮ ᱛᱚᱵᱮ ᱟᱯᱮ ᱚᱱᱛᱮ ᱫᱚ ᱥᱚᱦᱚᱨᱟᱭ ᱨᱮᱫᱚ ᱯᱩᱭᱞᱩ ᱫᱚ ᱚᱠᱚᱭᱤᱡ ᱰᱟᱹᱝᱨᱤ ᱠᱚ ᱠᱷᱩᱱᱴᱟᱹᱣᱭᱟ?
ᱯᱳᱭᱞᱳ ᱨᱮᱢᱟ ᱟᱞᱮ ᱥᱮᱫ ᱢᱟ ᱯᱳᱞᱭ ᱨᱮᱫᱚ ᱡᱚᱠᱷᱚᱱ ᱠᱚ ᱟᱨᱟᱢᱵᱚᱭᱟ ᱟᱛᱳ ᱠᱷᱚᱱᱟᱜ ᱚᱱᱮ ᱢᱟᱹᱡᱷᱤ ᱪᱷᱟᱴᱠᱟ ᱠᱷᱚᱱᱟᱜ ᱜᱮᱛᱚ ᱠᱚ ᱟᱨᱟᱢᱵᱷᱭᱟ᱾ ᱟᱫᱚ
ᱦᱳᱭ ᱜᱚᱝᱠᱮ ᱾
ᱛᱚ ᱚᱱᱠᱟ ᱞᱮᱠᱟ ᱢᱟᱹᱡᱷᱤ ᱢᱟᱹᱡᱷᱤ ᱢᱟᱹᱡᱷᱤ ᱪᱷᱟᱴᱠᱟ ᱠᱷᱚᱱᱟᱜ ᱠᱚ ᱟᱨᱟᱢᱵᱷᱭᱛᱮ ᱢᱟᱹᱡᱷᱤ ᱡᱟᱦᱟᱸᱭ ᱚᱸᱰᱮ ᱛᱚᱞᱚᱜ ᱟᱭ ᱚᱱᱠᱟ ᱚᱸᱰᱮ ᱠᱷᱚᱱᱟᱜ ᱜᱮ ᱠᱷᱩᱱᱴᱟᱹᱣ ᱠᱚᱠᱚ ᱟᱨᱟᱢᱵᱚᱭᱟ᱾ ᱛᱟᱦᱚᱞᱮ ᱜᱚᱢᱠᱮ ᱟᱯᱮ ᱫᱚ ᱚᱠᱟ ᱞᱮᱠᱟ ᱚᱱᱟ ᱤᱭᱟᱹ ᱫᱚ
ᱜᱚᱝᱠᱮ ᱟᱵᱤᱱᱟᱜ ᱠᱟᱛᱷᱟ ᱫᱚ ᱡᱚᱛᱷᱟᱛ ᱜᱮᱵᱤᱱ ᱞᱟᱹᱭ ᱠᱟᱫᱟ, ᱢᱮᱱᱠᱷᱟᱱ ᱟᱞᱮ ᱦᱚᱸ ᱚᱱᱠᱟ ᱜᱮ ᱾ ᱟᱨ ᱜᱚᱢᱠᱮ ᱛᱚᱵᱮ ᱮ ᱞᱟᱹᱭ ᱫᱟᱞᱤᱧ ᱜᱟᱹᱭ ᱡᱟᱜᱟᱣ ᱠᱚᱫᱚ ᱧᱤᱫᱟᱹ ᱥᱤᱸᱜᱟᱹᱲ ᱵᱮᱲᱟ ᱫᱚᱵᱤᱱ ᱪᱟᱞᱟᱜ
ᱦᱮᱸ ᱪᱟᱞᱟᱣ ᱟᱠᱟᱱ ᱜᱮᱭᱟ ᱞᱤᱧ᱾ ᱥᱤᱝᱜᱟᱹᱲ ᱵᱮᱲᱟ ᱡᱮ ᱠᱷᱩᱱᱴᱟᱹᱣ ᱡᱮ ᱩᱱᱠᱩ ᱩᱱᱠᱩ ᱡᱟᱦᱟᱸ ᱠᱩᱢᱟᱹᱝ ᱛᱟᱠᱚ ᱛᱤᱧᱟᱝ ᱛᱟᱠᱚ ᱡᱟ ᱧᱩᱸ ᱵᱟᱲᱟ ᱠᱟᱛᱮᱫ ᱛᱟᱨᱯᱚᱨᱮ ᱟᱛᱳ ᱨᱮᱱ ᱥᱟᱱᱟᱢ ᱦᱚᱲ ᱠᱚ ᱠᱷᱩᱱᱴᱟᱹᱣ ᱡᱟᱜᱟ ᱢᱤᱫᱴᱟᱝ ᱟᱹᱰᱤ ᱢᱚᱸᱡᱽ ᱨᱟᱹᱥᱠᱟᱹ ᱛᱚ ᱦᱚᱲ ᱛᱟᱸᱦᱮᱱᱟ ᱚᱲᱟᱜ ᱦᱚᱲ ᱠᱚ ᱫᱟᱹᱭ ᱦᱟᱛᱚᱢ ᱛᱤᱧᱟᱝ ᱠᱩᱢᱩᱝ ᱛᱟᱠᱚ, ᱟᱹᱰᱤ ᱨᱟᱹᱥᱠᱟᱹ ᱢᱚᱡᱽ ᱧᱮᱞ ᱡᱚᱝ ᱛᱮᱦᱚᱸ ᱢᱚᱱᱮᱨᱮ ᱨᱟᱹᱥᱠᱟᱹ ᱜᱮ ᱥᱟᱨ ᱥᱟᱜ-ᱟ ᱟᱹᱰᱤ ᱢᱚᱡᱽ ᱟᱹᱭᱠᱟᱹᱜᱼᱟ ᱠᱷᱩᱱᱴᱟᱹᱣ ᱟᱨᱦᱚᱸ ᱟᱞᱮ ᱥᱮᱫ ᱫᱚ ᱦᱮᱸ ᱠᱷᱩᱱᱴᱟᱹᱣ ᱠᱚᱠᱚ ᱛᱚᱞ ᱠᱚᱣᱟ ᱰᱟᱝᱨᱟ ᱠᱚ ᱦᱮᱸ ᱥᱮ ᱜᱟᱹᱭ ᱠᱚ ᱠᱟᱰᱟ ᱠᱚ, ᱟᱫᱚ ᱡᱮ ᱡᱮᱢᱚᱱ ᱟᱛᱳ ᱨᱮᱠᱚ ᱛᱚᱞ ᱠᱚᱣᱟ ᱟᱫ ᱚᱠᱚᱤᱡ ᱰᱟᱝᱨᱟ ᱢᱟᱱᱮ ᱟᱫᱚ ᱚᱱᱮ ᱪᱮᱛᱟᱱ ᱨᱮ ᱥᱩᱱᱩᱢ ᱯᱤᱴᱷᱟᱹ ᱠᱚᱠᱚ ᱦᱟᱱᱮ ᱪᱷᱟᱛᱟ ᱠᱟᱛᱮᱫ ᱠᱚ ᱟᱠᱟ ᱠᱟᱜᱼᱟ᱾ ᱯᱩᱭᱥᱟᱹᱜᱼᱟ ᱚᱠᱚᱭ ᱜᱮ ᱠᱷᱩᱱᱴᱟᱹᱣ ᱠᱷᱩᱱᱴᱟᱹᱣ ᱛᱮ ᱰᱟᱝᱨᱟ ᱫᱮᱡᱚᱜ ᱫᱚᱱ ᱯᱟᱨᱤᱜ ᱮ ᱯᱤᱴᱷᱟᱹ ᱠᱚ ᱯᱩᱭᱥᱟᱹ ᱠᱚ ᱦᱩᱭᱩᱜᱼᱟ ᱚᱱᱠᱟ ᱠᱚ ᱮᱢᱟᱱ ᱠᱚ ᱫᱚᱦᱚᱭᱟ, ᱟᱨ ᱦᱚ ᱚᱱᱟ ᱧᱮᱞ ᱡᱚᱝ ᱛᱮ ᱟᱹᱰᱤ ᱢᱚᱸᱡᱽ ᱫᱟᱹᱲ ᱫᱮᱡᱚᱜ ᱚᱸᱰᱮ ᱟᱭᱢᱟ ᱧᱚᱜ ᱪᱟᱹᱴ ᱱᱟᱯᱟᱭ ᱧᱚᱜ ᱵᱩᱡᱷᱟᱹᱜᱼᱟ᱾ ᱟᱪᱪᱷᱟ ᱜᱚᱢᱠᱮ ᱛᱟᱦᱚᱞᱮ ᱟᱯᱮ ᱥᱮᱫ ᱫᱚ ᱚᱠᱟᱞᱮᱠᱟ ᱚᱱᱟ ᱠᱷᱩᱱᱴᱟᱹᱣ ᱠᱚᱣᱟ ᱠᱚ?
ᱟᱞᱮ ᱚᱱᱛᱮ ᱦᱚᱸ ᱚᱱᱠᱟ ᱜᱮ ᱠᱷᱩᱱᱴᱟᱹᱣ ᱟᱨ ᱡᱟᱦᱟᱸᱭ ᱤᱡ ᱰᱟᱹᱝᱨᱤ ᱠᱚ ᱠᱷᱩᱱᱴᱟᱹᱣᱮᱭᱟ ᱩᱱᱤ ᱫᱚ ᱟᱞᱮ ᱚᱱᱛᱮᱫᱚ ᱚᱱᱮ ᱠᱟᱭᱨᱟ ᱠᱟᱭᱨᱟ ᱫᱟᱨᱮ ᱥᱮ ᱚᱱᱟ ᱯᱤᱯᱷᱟᱹ ᱫᱟᱨᱮ ᱠᱚ ᱠᱷᱩᱱᱴᱤ ᱠᱚ ᱛᱮᱭᱟᱨᱟ᱾ ᱟᱨ ᱡᱟᱦᱟᱸ ᱠᱚᱫᱚ ᱟᱹᱰᱤ ᱞᱚᱜᱚᱱ ᱜᱮ ᱮᱸ ᱱᱟᱥᱮᱱᱟᱜ ᱜᱮ ᱦᱟᱱᱛᱮ ᱱᱟᱛᱮ ᱞᱮᱱᱠᱷᱟᱱ ᱥᱮ ᱰᱟᱹᱝᱨᱟ ᱦᱟᱱᱛᱮ ᱱᱟᱛᱮ ᱞᱮᱱᱠᱷᱟᱱ ᱠᱷᱟᱱ ᱜᱮ ᱚᱱᱟ ᱫᱚ ᱨᱟᱹᱯᱩᱫ ᱠᱟᱛᱮ ᱛᱚᱯᱟᱜ ᱠᱟᱛᱮ ᱮ ᱩᱰᱩᱠ ᱪᱟᱞᱟᱜᱼᱟ᱾ ᱟᱨ ᱞᱟᱹᱭ ᱟᱠᱚ ᱜᱚᱢᱠᱮ ᱚᱠᱚᱭ ᱤᱡ ᱰᱟᱹᱝᱨᱤ ᱜᱮ ᱨᱟᱹᱯᱩᱫ ᱠᱟᱛᱮᱫ ᱛᱚᱯᱟᱜ ᱠᱟᱛᱮᱫ ᱮ ᱪᱟᱞᱟᱜᱼᱟ ᱩᱱᱤ ᱜᱮ ᱟᱹᱰᱤ ᱢᱟᱱᱮ ᱥᱚᱨᱮᱥ ᱥᱮ ᱥᱚᱨᱮᱥ ᱰᱟᱝᱨᱟ ᱠᱟᱱᱟᱭ ᱢᱮᱱᱛᱮᱫ ᱜᱮ ᱞᱮᱠᱷᱟᱜ-ᱟᱭ᱾ ᱟᱨ ᱜᱚᱝᱠᱮ ᱟᱞᱮ ᱚᱱᱛᱮ ᱨᱮᱼᱼ ᱚᱠᱚᱭᱤᱡ‌ ᱰᱟᱹᱝᱨᱤ ᱫᱚᱢᱮ ᱮ ᱯᱟᱣ ᱥᱩᱢᱟᱹᱭ ᱚᱠᱚᱭᱤᱡ ᱰᱟᱹᱝᱨᱤ ᱫᱚᱢᱮ ᱦᱟᱱᱛᱮ ᱱᱟᱛᱮ ᱫᱟᱹᱲ ᱵᱟ ᱩᱱᱤᱼᱼ ᱟᱨ ᱩᱱᱤ ᱫᱚ ᱢᱩᱪᱟᱹᱜ ᱨᱮ ᱪᱟᱦᱟᱨᱟ ᱢᱩᱪᱟᱹᱜ ᱨᱮ ᱥᱤᱨᱯᱟᱹ ᱠᱚ ᱮᱢᱟᱭᱟ᱾
ᱦᱮᱸ ᱜᱚᱢᱠᱮ ᱚᱱᱠᱟ ᱜᱮ ᱟᱞᱮ ᱥᱮᱱ ᱦᱚᱸ ᱠᱤᱪᱷᱩ ᱚᱱᱠᱟ ᱥᱤᱨᱯᱟᱹ ᱫᱚᱯᱤ ᱠᱚᱢ ᱵᱮᱥᱤ ᱛᱟᱦᱮᱱ ᱜᱮᱭᱟ᱾ ᱟᱫᱚ ᱜᱚᱝᱠᱮ ᱟᱞᱮ ᱥᱮᱫ ᱫᱚ ᱚᱱᱟ ᱠᱟᱭᱨᱟ ᱠᱚᱛᱮ ᱫᱚ ᱵᱟᱝ ᱠᱚ ᱤᱭᱟᱹ ᱭᱟ᱾ ᱟᱫᱚ ᱦᱟᱴ ᱡᱮ ᱡᱟᱨ ᱠᱷᱩᱱᱴᱤ ᱢᱟᱸᱜ ᱠᱷᱩᱱᱴᱤ ᱚᱱᱮ ᱥᱚᱠᱛᱚ ᱧᱚᱜᱟᱜ ᱛᱮᱜᱮ ᱵᱟᱭᱼᱪᱟᱱᱥ ᱮᱼᱼ ᱦᱚᱭᱛᱚ ᱛᱚᱯᱟᱜ ᱢᱚᱯᱟᱜ ᱥᱮ ᱨᱟᱯᱩᱫ ᱠᱟᱛᱮᱜ ᱚᱱᱠᱟ ᱫᱚ ᱵᱟᱝ ᱦᱚᱭᱛᱚᱼᱼ ᱜᱟᱹᱭ ᱰᱟᱝᱨᱟ ᱵᱮᱯᱟᱨ ᱛᱚ ᱟᱹᱰᱤ ᱦᱚᱲ ᱤᱭᱟᱹ ᱠᱚᱨᱮ ᱠᱚ ᱛᱟᱦᱮᱱᱟ᱾ ᱟᱨ ᱥᱚᱦᱚᱨᱟᱭ ᱨᱮᱢᱟ ᱜᱚᱝᱠᱮ ᱵᱩᱡᱮᱜ ᱜᱮᱭᱟ ᱵᱚ ᱡᱚᱢ ᱧᱩᱼᱼ ᱛᱮᱵᱚᱱ ᱢᱟᱛᱟᱣ ᱠᱚᱜ-ᱟ ᱧᱩ ᱠᱚ ᱛᱟᱦᱮᱱᱟ ᱠᱷᱩᱱᱴᱟᱹᱣ ᱠᱷᱩᱱᱴᱟᱹᱣ ᱛᱮ ᱢᱚᱱᱮ ᱨᱮᱱᱟᱜ ᱨᱟᱹᱥᱠᱟᱹᱼᱼ ᱟᱸᱵᱟ ᱥᱟᱸᱵᱟ ᱛᱮ ᱜᱳᱫᱼᱼ ᱪᱟᱞᱟᱜ ᱟᱭ ᱪᱟᱨᱦᱟᱣ ᱪᱟᱨᱦᱟᱣ ᱛᱮ ᱠᱷᱩᱱᱴᱟᱹᱣ ᱠᱷᱩᱱᱴᱟᱹᱣ ᱛᱮ ᱚᱠᱚᱭ ᱠᱚ ᱟᱰᱤᱼᱼ ᱟᱭᱢᱟ ᱦᱚᱲ ᱥᱮᱥ ᱠᱟᱱ ᱠᱚ ᱢᱟᱰᱟ ᱯᱷᱟᱸᱰᱟ ᱠᱚᱣᱟ ᱚᱱᱟ ᱠᱷᱟᱹᱛᱤᱨ ᱠᱷᱩᱱᱴᱤ ᱠᱚᱫᱚ ᱟᱞᱮ ᱥᱮᱜ ᱫᱚᱼᱼ ᱚᱱᱟ ᱯᱚᱠᱛᱟ ᱧᱚᱜᱟᱜ ᱜᱮᱠᱚ ᱵᱤᱫᱟ ᱟᱪᱪᱷᱟ ᱜᱚᱝᱠᱮᱼᱼ ᱟᱫᱚ ᱡᱟᱦᱟᱸ ᱚᱱᱟ ᱰᱟᱝᱨᱟ ᱯᱮ ᱠᱷᱩᱱᱴᱟᱹᱣ ᱠᱚᱣᱟ ᱟᱫᱚ ᱟᱯᱮ ᱪᱮᱫ ᱛᱮᱯᱮ ᱪᱟᱨᱦᱟᱣ ᱠᱚᱣᱟ?
ᱜᱚᱝᱠᱮ ᱚᱱ ᱰᱟᱝᱨᱟ ᱰᱟᱝᱨᱟ ᱪᱟᱶᱨᱟ ᱞᱟᱹᱜᱤᱫ ᱫᱚ ᱡᱟᱦᱟᱸ ᱟᱸ ᱱᱟᱦᱟᱜ ᱫᱚᱼᱼ ᱯᱟᱦᱤᱞ ᱫᱚ ᱦᱟᱨᱛᱟ ᱦᱟᱨᱛᱟ ᱠᱚᱨᱮ ᱱᱟᱜ ᱠᱚᱛᱮ ᱠᱚ ᱠᱷᱩᱱᱴᱟᱹᱣᱮᱫ ᱠᱚ ᱛᱟᱦᱮᱸᱫ ᱢᱮᱱᱠᱷᱟᱱᱼᱼ ᱟᱨ ᱱᱮᱛᱟᱨ ᱫᱚ ᱵᱚᱥᱛᱟ ᱠᱚ᱾ ᱚᱲᱮᱡ ᱵᱚᱥᱛᱟ ᱠᱚ ᱛᱤᱨᱯᱚᱞ ᱠᱚ ᱱᱚᱣᱟ ᱠᱚᱛᱮ ᱞᱮ ᱠᱷᱩᱱᱴᱟᱹᱣ ᱠᱚᱣᱟ᱾
ᱚᱸᱪ ᱟᱞᱮ ᱱᱚᱱᱛᱮ ᱦᱚᱸ ᱜᱚᱝᱠᱮ ᱚᱼᱼ ᱠᱟ ᱜᱮ ᱢᱮᱱ ᱜᱽᱨᱟᱢᱟ ᱰᱟᱝᱜᱽᱨᱟ ᱦᱟᱨᱛᱟ ᱚᱱᱠᱟ ᱜᱮ ᱠᱚᱛᱮ ᱟᱨ ᱱᱮᱛᱟᱨ ᱦᱚᱸ ᱠᱚᱢ ᱵᱮᱥᱤ ᱠᱟᱹᱡ ᱢᱮᱱᱟᱜ ᱜᱮᱭᱟ ᱛᱟᱯᱚᱨᱮ ᱚᱲᱮᱡ ᱵᱚᱥᱛᱟ ᱛᱟᱯᱚᱨᱮᱼᱼ ᱴᱤᱧᱯᱷᱤᱧ ᱴᱟᱢᱟᱠ ᱠᱚ ᱨᱩ ᱛᱟᱞᱟ ᱛᱮ ᱚᱱᱠᱟᱭ ᱚᱱᱠᱟ ᱠᱟᱛᱮᱜ ᱠᱷᱩᱱᱴᱟᱹᱣ ᱫᱚ ᱦᱩᱭᱩᱜ ᱟᱞᱮ ᱥᱮᱜ ᱾
ᱟᱪᱪᱷᱟ ᱟᱪᱪᱷᱟ ᱜᱚᱝᱠᱮ ᱛᱚᱵᱮ ᱠᱷᱩᱱᱟᱹᱣ ᱠᱷᱩᱱᱴᱟᱹᱣ ᱫᱚᱥᱟ ᱠᱷᱩᱱᱴᱟᱹᱣᱼᱼ ᱛᱟᱭᱚᱢ ᱡᱟᱦᱟᱸ ᱟᱵᱚ ᱟᱸᱜ ᱮᱱᱮᱡ ᱮᱱᱮᱡ ᱛᱮ ᱯᱮ ᱟᱠᱷᱲᱟ ᱥᱮᱫ ᱵᱚᱱ ᱨᱩᱣᱟᱹᱲ ᱦᱤᱡᱩᱜ-ᱟ ᱾ ᱟᱨ ᱜᱚᱝᱠᱮ ᱚᱱᱟ ᱮᱱᱮᱡ ᱫᱚ ᱟᱯᱮ ᱚᱱᱛᱮ ᱫᱚ ᱚᱠᱟ ᱞᱮᱠᱟ?
ᱟᱞᱮ ᱱᱚᱱᱛᱮ ᱫᱚ ᱳᱢ ᱠᱚ ᱦᱩᱭᱩᱜ-ᱟ ᱛᱟᱯᱚᱨᱮ ᱡᱟᱼᱼ ᱯᱩᱞᱤᱥ ᱛᱚᱢ ᱥᱟ ᱟᱹᱛᱳ ᱠᱚᱨᱮᱱ ᱡᱟ ᱚᱝᱠᱟ ᱠᱚ ᱛᱟᱦᱮᱸ ᱱᱟᱠᱚᱼᱼ ᱥᱮᱨᱮᱧ ᱟᱠᱚ ᱮᱱᱮᱡᱟ ᱠᱚ ᱚᱝᱠᱟ ᱚᱱᱠᱟ ᱠᱩᱞᱦᱤ ᱠᱩᱞᱦᱤ ᱛᱮᱦᱚᱸ ᱠᱚ ᱡᱟᱣᱨᱟᱣ ᱠᱟᱱᱟ ᱥᱮ ᱢᱟᱹᱡᱷᱤ ᱪᱷᱟᱴᱠᱟ ᱾ ᱥᱮ ᱚᱱᱠᱟ ᱱᱟᱜ ᱡᱟᱭᱜᱟ ᱥᱟᱱᱟᱢ ᱦᱚᱲ ᱠᱚ ᱡᱟᱣᱨᱟ ᱱᱟ ᱾ ᱞᱟᱛᱟᱨ ᱠᱚ ᱥᱮᱨᱮᱧ ᱵᱟᱲᱟᱭᱟ ᱾ ᱟᱫᱚ ᱦᱚᱲ ᱢᱚᱛᱚ ᱠᱚ ᱦᱟᱱᱛᱮ ᱱᱷᱟᱛᱮ ᱦᱤᱡᱩᱜ ᱥᱮᱱᱚᱜ ᱟᱠᱚ ᱡᱷᱚᱛᱚ ᱦᱚᱲ ᱠᱚ ᱟᱫᱚ ᱚᱱ ᱠᱟ ᱡᱮ ᱢᱤᱜ ᱴᱷᱮᱜ ᱦᱳᱭ ᱵᱟᱲᱟ ᱠᱟᱛᱮᱜ ᱮᱱᱮᱡᱟᱠᱚ ᱥᱮᱨᱮᱧ ᱟᱠᱚ ᱚᱱᱠᱟ ᱜᱮ ᱦᱩᱭᱩᱜ-ᱟ ᱟᱫᱚ ᱚᱝᱠᱟ ᱛᱚ ᱚᱝᱠᱟ ᱟᱞᱟᱫᱟ ᱠᱟᱨ ᱦᱟᱱᱟ ᱱᱷᱟᱣᱟ ᱚᱱᱠᱟ ᱱᱟᱜ ᱠᱚ ᱦᱟᱸᱜ ᱾ ᱵᱟᱝ ᱧᱮᱞ ᱧᱟᱢ ᱠᱟᱹᱫᱟᱹᱧ ᱵᱟᱹᱧ ᱧᱮᱞ ᱠᱟᱫᱟ ᱦᱟᱸᱜ ᱜᱚᱝᱠᱮ ᱾ ᱟᱨ ᱞᱟᱹᱭᱟᱢ ᱠᱟ ᱦᱟᱸᱜ ᱾
ᱟᱪᱪᱷᱟ ᱜᱚᱝᱠᱮ ᱜᱚᱝᱠᱮ ᱟᱞᱮ ᱱᱚᱰᱮ ᱫᱚ ᱡᱚᱠᱷᱚᱱ ᱠᱷᱩᱱᱴᱟᱹᱣ ᱯᱚᱨ ᱠᱚᱼᱼ ᱯᱟᱥᱮᱫ ᱮ ᱥᱮ ᱦᱚᱲ ᱛᱮᱠᱚ ᱨᱩ ᱨᱩ ᱛᱮᱠᱚ ᱦᱤᱡᱩᱜ-ᱟ ᱩᱱ ᱥᱚᱢᱚᱭ ᱫᱚ ᱟᱹᱛᱩ ᱨᱤᱱ ᱡᱟᱦᱟᱸᱭ ᱢᱟᱹᱭ ᱵᱟᱹᱵᱩ ᱫᱟᱹᱭ ᱠᱚ ᱢᱮᱱᱟᱜ ᱠᱚᱣᱟ ᱩᱱᱠᱩ ᱫᱚ ᱚᱱᱟ ᱦᱚᱨ ᱫᱷᱟᱨᱮ ᱨᱮ ᱛᱮ ᱠᱚ ᱢᱚᱢ ᱵᱟᱹᱛᱤ ᱠᱚ ᱫᱷᱨᱟᱣ ᱠᱟᱜ-ᱟ ᱡᱟᱦᱟᱸ ᱛᱮ ᱩᱱᱠᱩ ᱡᱟᱦᱟᱸᱭ ᱪᱟᱦᱨᱟᱣ ᱯᱚᱨ ᱥᱮ ᱠᱷᱩᱱᱴᱟᱹᱣ ᱯᱚᱨ ᱰᱟᱺᱝᱨᱤ ᱠᱚᱠᱚ ᱟᱜᱩᱭᱮᱫ ᱠᱚᱣᱟ ᱥᱮ ᱦᱚᱲ ᱠᱚᱠᱚ ᱦᱤᱡᱩᱜ ᱠᱟᱱᱟ ᱩᱱᱠᱩ ᱠᱚ ᱡᱮᱢᱚᱱ ᱱᱟᱯᱟᱭ ᱛᱮ ᱟ ᱦᱚᱨ ᱟᱞᱚ ᱦᱚᱨ ᱨᱮ ᱟᱞᱚ ᱠᱚ ᱧᱮᱞ ᱫᱟᱲᱮᱜ ᱦᱚᱨ ᱨᱮ ᱢᱟᱱᱮ ᱢᱟᱨᱥᱟᱞ ᱦᱤᱡᱩᱜ ᱢᱟ ᱟᱨ ᱱᱟᱯᱟᱭ ᱛᱮᱠᱚ ᱪᱟᱞᱟᱣ ᱫᱟᱲᱮᱜ ᱢᱟ ᱡᱮ ᱡᱟᱨ ᱚᱲᱟᱜ ᱾ ᱚᱱᱟ ᱞᱟᱹᱜᱤᱫ ᱛᱮ ᱫᱷᱟᱨᱮ ᱫᱷᱟᱨᱮ ᱛᱮ ᱢᱚᱢᱵᱟᱹᱛᱤ ᱠᱚᱠᱚ ᱫᱷᱚᱨᱟᱣᱟ ᱾ ᱜᱚᱝᱠᱮ ᱛᱚᱵᱮ ᱢᱩᱪᱟᱹᱫ ᱫᱤᱱ, ᱢᱩᱪᱟᱹᱫ ᱢᱟᱦᱟᱸ ᱨᱮ ᱡᱟᱦᱟᱸᱴᱟᱜ ᱫᱚ ᱟ ᱥᱚᱦᱚᱨᱟᱭ ᱵᱟᱥᱠᱮ ᱦᱚᱸ ᱠᱚ ᱢᱮᱛᱟᱜ ᱠᱟᱱᱟ ᱚᱱᱟ ᱨᱮᱫᱚ ᱚᱠᱟ ᱞᱮᱠᱟ ᱟᱯᱮ ᱚᱱᱛᱮ ᱫᱚ?
ᱥᱚᱦᱚᱨᱟᱭ ᱵᱟᱥᱠᱮ ᱜᱚᱝᱠᱮ ᱥᱮᱫ ᱦᱚᱸ ᱚᱱᱮ ᱚᱱᱠᱟ ᱜᱮ ᱡᱟᱦᱟᱸ ᱚᱱᱮ ᱵᱳᱢᱵᱟᱹᱛᱤ ᱠᱟᱛᱷᱟ ᱠᱚ ᱢᱟᱲᱛᱮ ᱢᱮᱱ ᱠᱮᱜᱼᱟ ᱚᱱᱠᱟ ᱦᱚᱸ ᱟᱞᱮ ᱥᱮᱫ ᱦᱚᱸ ᱜᱚᱲᱟ ᱠᱚᱨᱮ ᱫᱷᱟᱨᱮ ᱫᱷᱟᱨᱮ ᱛᱚᱯᱟᱭᱟ ᱾ ᱟᱫᱚ ᱚᱱᱟ ᱵᱟᱥᱠᱮ ᱢᱟᱦᱟᱸ ᱨᱮᱫᱚ ᱡᱷᱚᱛᱚ ᱜᱮ ᱚᱱᱮ ᱡᱮ ᱯᱮᱲᱟ ᱯᱟᱹᱦᱲᱟᱹ ᱠᱚ ᱠᱚ ᱛᱟᱠᱚ ᱛᱟᱯᱚᱨᱮ ᱟᱹᱛᱳ ᱠᱚᱨᱮᱱ ᱯᱤᱴᱷᱟᱹ ᱞᱟᱴᱷᱟ ᱠᱚᱠᱚ ᱡᱚᱢ ᱵᱟᱲᱟᱭᱟ ᱛᱟᱨᱯᱚᱨᱮ ᱠᱚ ᱧᱩ ᱵᱟᱲᱟᱭᱟ ᱚᱱᱠᱟᱜᱮ ᱢᱟᱦᱟᱸ ᱠᱚᱫᱚ, ᱮᱱᱮᱡ ᱥᱮᱨᱮ ᱛᱟᱯᱚᱨᱮ ᱮᱱᱮᱡ ᱥᱮᱨᱮᱧ ᱠᱚ ᱦᱩᱭ ᱵᱟᱲᱟ ᱜᱚᱫᱚᱜᱼᱟ ᱥᱮᱨᱮᱧ ᱜᱚᱫᱟ ᱠᱚ ᱾ ᱚᱱᱠᱟ ᱠᱟᱛᱮᱜ ᱟ ᱜᱚᱝᱠᱮ ᱟᱯᱮ ᱥᱮᱫ ᱫᱚ ᱚᱱᱟ ᱪᱮᱜ ᱞᱮᱠᱟ ᱦᱩᱭᱩᱜᱼᱟ ᱵᱟᱥᱠᱮ ᱢᱟᱦᱟᱸ ᱫᱚ ᱪᱮᱫ
ᱜᱚᱝᱠᱮ ᱟᱹᱵᱤᱱ ᱡᱟᱦᱟᱸ ᱞᱮᱠᱟ ᱵᱤᱱ ᱞᱟᱹᱭ ᱠᱮᱫᱟ ᱚᱱᱠᱟ ᱜᱮ ᱠᱚ ᱢᱟᱱᱟᱣᱟ ᱢᱮᱱᱠᱷᱟᱱ ᱵᱟᱥᱠᱮ ᱢᱟᱦᱟᱸ ᱨᱮ ᱫᱚ ᱮᱸ ᱪᱮᱛᱟᱱ ᱠᱩᱞᱦᱤ ᱞᱟᱛᱟᱨ ᱠᱩᱞᱦᱤ ᱢᱟ ᱠᱚ ᱮᱱᱮᱡ ᱥᱮᱨᱮᱧ ᱜᱮᱭᱟ ᱚᱱᱟ ᱥᱟᱶᱛᱮ ᱚᱱᱟ ᱥᱚᱦᱨᱟᱭ, ᱥᱚᱦᱨᱟᱭ ᱧᱩᱛᱩᱢ ᱛᱮ ᱫᱚᱦᱚ ᱟᱠᱟᱱᱟ ᱦᱟᱺᱰᱤ ᱡᱟᱦᱟᱸ ᱫᱚ ᱵᱟᱥᱠᱮ ᱫᱤᱱ ᱨᱮ ᱥᱮᱛᱟᱜ ᱠᱷᱚᱱᱟᱜ ᱟᱹᱭᱩᱵ ᱫᱷᱟᱹᱨᱤᱡ ᱡᱮ ᱧᱩ ᱟᱠᱟᱨ ᱨᱮᱠᱚ ᱛᱟᱦᱮᱱᱟ ᱧᱩ ᱵᱩᱞ ᱪᱟᱵᱟᱜᱼᱟ ᱟᱠᱚ ᱟᱹᱛᱩ ᱠᱚᱨᱮᱱ ᱦᱚᱸ ᱚᱱᱟ ᱢᱮᱜᱴᱟᱝ ᱥᱚᱦᱨᱟᱭ ᱵᱚᱸᱜᱟ ᱨᱮᱱᱟᱜ ᱢᱮᱜᱴᱟᱝ ᱵᱟᱹᱲᱤᱡ ᱫᱤᱠ ᱞᱮᱠᱟ ᱦᱚᱸ ᱥᱟᱵᱚᱜ ᱠᱟᱱᱟ, ᱟᱨ ᱱᱟᱛᱮ ᱨᱟᱹᱥᱠᱟᱹ ᱨᱮᱱᱟᱜ ᱫᱤᱱ ᱠᱟᱱᱟ ᱚᱱᱟᱦᱚᱸ ᱨᱟᱹᱥᱠᱟᱹ ᱛᱮᱠᱚ ᱧᱩ ᱵᱟᱲᱟᱭᱟ ᱾ ᱢᱮᱱᱠᱷᱟᱱ ᱵᱮᱥ ᱞᱮᱠᱟ ᱧᱮᱞ ᱞᱮᱠᱷᱟᱱ ᱫᱚ ᱥᱚᱨᱦᱟᱭ ᱟ ᱥᱚᱦᱨᱟᱭ ᱨᱮ ᱟᱹᱰᱤᱜᱟᱱ ᱚᱱᱠᱟ ᱧᱩ ᱵᱩᱞ ᱠᱟᱛᱮᱜ ᱰᱟᱹ ᱠᱟᱹᱭᱡᱟᱹ ᱠᱷᱟᱹᱯᱟᱹᱨᱤ ᱦᱚᱸᱠᱚ ᱛᱮᱭᱟᱨᱚᱜ ᱠᱟᱱ ᱜᱮᱭᱟ ᱵᱟᱥᱠᱮ ᱢᱟᱦᱟᱸ ᱫᱚ ᱟ ᱞᱟᱹᱭ ᱜᱟᱱᱚᱜᱼᱟ ᱥᱚᱦᱨᱟᱭ ᱚᱱᱟ ᱥᱚᱦᱨᱟᱭ ᱵᱟᱥᱠᱮ ᱵᱟᱝ ᱞᱟᱹᱭ ᱠᱟᱛᱮᱫ ᱥᱚᱦᱨᱟᱭ ᱧᱩ ᱵᱩᱞ ᱢᱟᱦᱟᱸ ᱦᱚᱸ ᱞᱟᱹᱭ ᱜᱟᱱᱚᱜᱼᱟ ᱾
ᱢᱟ ᱛᱚ ᱡᱚᱛᱷᱟᱛ ᱠᱟᱛᱷᱟ ᱠᱟᱱ ᱜᱮᱭᱟ ᱵᱟᱥ ᱠᱮ ᱢᱟᱦᱟᱸ ᱫᱚᱭ ᱢᱟ ᱨᱟᱹᱥᱠᱟᱹ ᱨᱟᱹᱥᱠᱟᱹ ᱛᱮ ᱧᱩ ᱧᱩ ᱛᱮ ᱠᱟᱹᱴᱤᱡ ᱫᱚᱜᱮ ᱠᱟᱹᱭᱡᱟᱹ ᱠᱷᱟᱹᱯᱟᱹᱨᱤ ᱦᱚᱸ ᱥᱮᱴᱮᱨ ᱜᱚᱫᱚᱜ ᱜᱮᱭᱟ ᱚᱱᱮ ᱚᱝᱠᱟ ᱡᱟᱦᱟᱸ ᱯᱟ ᱯᱟᱨᱟᱯ ᱯᱚᱱᱚᱵ ᱠᱚᱨᱮ ᱾ ᱦᱮᱸ ᱜᱚᱝᱠᱮ ᱟᱫᱩᱧ ᱢᱮᱱᱮᱫ ᱛᱟᱦᱮᱸᱟ ᱟᱞᱟᱝᱜᱼᱟ ᱚᱠᱛᱚ ᱠᱚᱦᱚᱸ ᱢᱟᱛᱚ ᱦᱳᱭ ᱦᱮᱡ ᱮᱱ ᱛᱟᱞᱟᱝᱼᱟ ᱛᱟᱞᱦᱮ ᱟᱨᱦᱚᱸ ᱯᱚᱨᱮᱛᱮ ᱞᱟᱝ ᱜᱟᱞᱢᱟᱨᱟᱜᱼᱟ ᱛᱟᱞᱦᱮ ᱾
ᱦᱳᱭ ᱜᱚᱝᱠᱮ ᱾
ᱴᱷᱤᱠ ᱜᱮᱭᱟ ᱡᱟ